ᱟᱸᱡᱚᱢ
ᱟᱸᱡᱚᱢᱚᱜ ᱠᱟᱱᱟ ᱛᱚ᱾
ᱦᱮᱸ ᱟᱸᱡᱚᱢᱚᱜ ᱠᱟᱱᱟ᱾
ᱟᱪᱪᱷᱟ᱾
ᱟᱪᱪᱷᱟ ᱜᱚᱝᱠᱮ ᱪᱮᱫ ᱞᱮᱠᱟ ᱢᱮᱱᱟᱢᱟ?
ᱱᱚᱜᱼᱚᱭ ᱵᱮᱥ ᱜᱮ ᱢᱤᱱᱟᱹᱧᱟ᱾ ᱟᱢ ᱫᱚ ᱛᱟᱦᱚᱞᱮ ᱜᱚᱝᱠᱮ ᱪᱮᱫ ᱞᱮᱠᱟ ᱢᱮᱱᱟᱢᱟ?
ᱦᱳᱭ ᱤᱧ ᱦᱚᱸ ᱵᱮᱥ ᱜᱮ᱾ ᱠᱤᱫᱩᱜ ᱵᱟᱲᱟ ᱠᱚ ᱦᱳᱭᱱᱟ?
ᱟᱪᱪᱷᱟ᱾ ᱦᱳᱭ ᱠᱮᱫᱳᱜ ᱵᱟᱲᱟ ᱫᱚ ᱦᱩᱭ ᱠᱟᱱᱟ ᱦᱚᱸᱜᱼᱚᱭ ᱠᱮᱫᱳᱩᱜ ᱵᱟᱲᱟ ᱠᱟᱛᱮ ᱦᱚᱸᱜᱼᱚᱭ ᱵᱟᱦᱨᱮ ᱥᱮᱫ ᱦᱮᱡ ᱦᱩᱭ ᱟᱠᱟᱱᱟ ᱠᱟᱹᱴᱤᱡ᱾
ᱦᱮᱸ᱾
ᱦᱩᱸ ᱛᱟᱦᱚᱞᱮ ᱟᱢ ᱫᱚ ᱛᱟᱦᱚᱞᱮᱢ ᱠᱮᱫᱳᱜ ᱱᱟ ᱥᱮ ᱵᱟᱝ?
ᱦᱮᱸ ᱤᱧᱦᱚᱧ ᱠᱤᱫᱩᱜ ᱮᱱ ᱜᱮᱭᱟ ᱱᱚᱜ-ᱚᱭ ᱠᱤᱫᱩᱜ ᱠᱟᱛᱮ ᱜᱮ ᱦᱚᱸᱜ-ᱚᱭ ᱫᱩᱲᱩᱵ ᱟᱠᱟᱱᱟ ᱤᱧᱦᱚᱸ᱾
ᱟᱪᱪᱷᱟ᱾ ᱟᱫᱚ ᱛᱟᱦᱚᱞᱮ- ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱛᱟᱦᱚᱞᱮ ᱟᱫᱚ?
ᱠᱟᱹᱢᱤ ᱠᱚᱫᱚ ᱚᱲᱟᱜ ᱠᱚᱨᱮ ᱜᱮ᱾
ᱱᱚᱜ-ᱚᱭ ᱤᱛᱟᱹ ᱠᱚ ᱜᱤᱰᱤ ᱵᱟᱲᱟ ᱦᱩᱭᱩᱜ ᱠᱟᱱᱟ, ᱱᱤᱭᱟᱹ ᱫᱷᱟᱣ ᱫᱚ ᱵᱤᱞᱚᱢ ᱜᱚᱫ ᱱᱟ ᱚᱱᱟ-ᱚᱱᱟ ᱫᱟᱜ ᱦᱚᱸ ᱚᱱᱠᱟ ᱵᱟᱭ ᱫᱟᱜ- ᱟᱠᱟᱱᱟ ᱟᱠᱟᱫᱟ ᱵᱷᱟᱜᱮ ᱞᱮᱠᱟ, ᱚᱱᱟᱛᱮ ᱵᱤᱞᱚᱢ ᱜᱚᱫ ᱟᱠᱟᱱᱟ ᱫᱚᱢᱮ ᱜᱮ᱾
ᱟᱪᱪᱷᱟ᱾ ᱟᱪᱪᱷᱟ ᱦᱳᱭ ᱱᱚᱝᱠᱟ ᱜᱮ ᱟᱞ- ᱟᱞᱮ ᱥᱮᱫ ᱦᱚᱸ ᱚᱱᱠᱟᱜᱮ ᱠᱷᱟᱡ ᱤᱛᱟᱹ ᱫᱚᱞᱮ ᱜᱤᱰᱤ ᱠᱟᱫᱟ ᱟᱫᱚ ᱢᱮᱱᱠᱷᱟᱱ ᱦᱚᱸᱜᱼᱚᱭ ᱫᱟᱜ ᱵᱟᱹᱱᱩᱜ ᱠᱷᱟᱹᱛᱤᱨ ᱟᱫᱚᱻ ᱨᱚᱦᱚᱭ ᱥᱤᱭᱳᱜ ᱫᱚ ᱮᱠᱷᱚᱱᱳ ᱟᱹᱣᱨᱤ ᱦᱩᱭᱩᱜᱼᱟ᱾
ᱦᱮᱸ ᱚᱱᱟᱜᱮ, ᱟᱞᱮ ᱦᱚᱸ ᱦᱟᱨᱟ ᱜᱚᱫ ᱟᱠᱟᱱᱟ ᱦᱮᱸᱜ-ᱮ᱾ ᱯᱩᱱ ᱠᱟᱹᱴᱩᱵ ᱠᱟᱛᱮᱫ᱾
ᱟᱪᱪᱷᱟ᱾ ᱛᱟᱦᱚᱞᱮ ᱛᱟᱦᱚᱞᱮ ᱠᱟᱹᱴᱤᱡ ᱮᱠᱷᱚᱱᱚ ᱠᱟᱹᱴᱤᱡ ᱫᱤᱨᱤ ᱧᱚᱜ ᱜᱮᱭᱟ ᱵᱟᱝ?
ᱦᱮᱸ ᱫᱮᱨᱤ ᱧᱚᱜ ᱜᱮᱭᱟ᱾ ᱟᱫᱚ ᱚᱱᱮ ᱛᱚ ᱫᱟᱜ ᱵᱷᱟᱜᱤ ᱞᱮᱠᱟ ᱵᱟᱭ ᱫᱟᱜ ᱟᱠᱟᱫᱟ᱾
ᱛᱟᱦᱚᱞᱮ ᱚᱱᱟ ᱦᱚᱛᱮᱡ ᱛᱮ ᱵᱤᱞᱚᱢ ᱜᱚᱫ ᱟᱠᱟᱱᱟ ᱜᱤᱰᱤ ᱦᱚᱸ᱾
ᱦᱮ ᱟᱨ ᱫᱟᱜ ᱮᱫ ᱛᱟᱦᱮᱸᱫ ᱨᱮᱦᱚᱸ ᱜᱤᱰᱤ ᱨᱮᱱᱟᱜ ᱵᱷᱚᱨᱥᱟ ᱵᱟᱝ ᱵᱩᱡᱷᱟᱹᱜ ᱠᱟᱱ ᱛᱟᱦᱮᱸᱫ ᱱᱚᱜ-ᱚᱭ᱾ ᱫᱟᱜ ᱮᱫᱟᱭ᱾ ᱢᱤᱫ ᱫᱤᱱᱮ ᱫᱟᱜ ᱫᱟ ᱠᱷᱟᱱ ᱵᱟᱨᱥᱤᱧ ᱫᱚᱢᱮ ᱥᱤᱛᱩᱝ ᱮᱫᱼ ᱟᱭ ᱟᱨ ᱦᱚᱭ ᱫᱟᱜ ᱮᱫᱟ ᱟᱨᱚ ᱚᱱᱮ ᱚᱱᱠᱟ ᱞᱮᱠᱟᱜ ᱠᱟᱱᱟ ᱛᱚ᱾ ᱚᱱᱠᱟ ᱞᱮᱠᱟᱜ ᱠᱟᱱ ᱛᱟᱦᱮᱸᱫ ᱛᱟᱦᱚᱞᱮ ᱪᱤᱠᱟᱹᱭᱮᱱᱟ ᱱᱚᱣᱟ ᱨᱮ ᱫᱚᱢᱮ ᱥᱤᱛᱩᱝ ᱠᱟᱱ ᱛᱟᱦᱮᱸᱼᱟ᱾ ᱯᱟᱪᱮᱫ ᱦᱟᱸᱜ ᱵᱟᱝ ᱫᱟᱲᱮᱜ ᱚᱱᱟ ᱦᱚᱛᱮᱡ ᱛᱮ ᱤᱛᱟᱹ ᱠᱚ ᱜᱤᱰᱤ ᱵᱟᱝ ᱦᱩᱭ ᱟᱠᱟᱱᱟ ᱚᱱᱟ ᱢᱤᱫ ᱫᱷᱟᱣ ᱫᱟᱜᱼᱼ ᱠᱮᱫ ᱠᱷᱚᱱᱮ ᱩᱱᱜᱮ ᱦᱟᱜ ᱮ ᱜᱤᱰᱤ ᱦᱩᱭ ᱠᱟᱱ᱾ ᱢᱚᱬᱮ ᱢᱟᱦᱟ ᱜᱟᱱ ᱦᱩᱭᱩᱜ ᱠᱟᱱᱟ ᱵᱟᱨᱥᱤᱧ ᱯᱮ ᱢᱟᱦᱟ ᱢᱤᱫ ᱞᱮᱛᱟᱲᱜᱮ ᱫᱟᱜ ᱮᱫ ᱠᱮᱫᱟᱭ ᱚᱱᱟ ᱦᱚᱛᱮᱡ ᱛᱮ ᱟᱫᱚ ᱱᱤᱛᱚᱜ ᱫᱚ ᱜᱟᱱᱚᱜᱼᱟ ᱵᱟᱝᱠᱷᱟᱱ ᱫᱚ- ᱜᱤᱰᱤ ᱠᱟᱛᱮ ᱦᱚᱸ ᱛᱚ ᱱᱤᱝᱠᱟᱹ ᱡᱚᱫᱤ ᱫᱚᱢᱮ ᱥᱤᱛᱩᱝ ᱟᱭ ᱫᱟᱜ ᱵᱟᱝ ᱛᱟᱦᱮᱱᱟ ᱛᱟᱦᱚᱞᱮ᱾ ᱤᱭᱟᱹ ᱛᱤᱠᱤ ᱞᱮᱠᱟ ᱛᱤᱠᱤ ᱜᱚᱫᱚᱜᱼᱟ ᱦᱟᱸᱜ ᱵᱟᱝ ᱫᱟᱨᱮᱜᱼᱟ᱾
ᱦᱳᱭ᱾ ᱟᱫᱚ ᱛᱟᱦᱚᱞᱮ ᱜᱚᱝᱠᱮ ᱱᱚᱝᱠᱟ ᱟᱹᱞᱤᱧ ᱢᱤᱫᱴᱟᱝᱼᱼ ᱤᱭᱟᱹ ᱟᱹᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭᱮᱫᱟ ᱱᱚᱜᱼᱚᱭ ᱡᱮ
ᱦᱮᱸ
ᱟᱵᱚ ᱫᱚ ᱠᱷᱟᱱ ᱱᱚᱜᱼᱚᱭ ᱥᱟᱱᱛᱟᱲ ᱟᱵᱚ ᱫᱚ ᱦᱚᱜᱼᱚᱭ ᱡᱟᱦᱟᱸ ᱠᱚ ᱵᱮᱵᱼᱼ ᱵᱮᱵᱥᱟ ᱡᱟᱦᱟᱸ ᱥᱟᱹᱨᱤᱜᱮ ᱵᱮᱵᱥᱟ ᱤᱫᱤ ᱠᱟᱛᱮᱫ ᱟᱵᱚᱼᱼ ᱟᱹᱰᱤ ᱮᱸ ᱯᱤᱪᱷᱞᱟᱹ ᱨᱮ ᱢᱮᱱᱟᱜ ᱵᱚᱱᱟ
ᱦᱩᱸ
ᱟᱹᱵᱤᱱ ᱪᱮᱫ ᱵᱤᱱ ᱢᱚᱱᱮᱭᱟ ᱵᱮᱵᱥᱟ ᱫᱚ ᱛᱤᱱᱟᱹᱜ ᱤᱭᱟᱹ ᱟᱵᱚᱣᱟᱜ ᱡᱤᱭᱚᱱ ᱨᱮ ᱤᱭᱟᱹᱭ ᱠᱟᱹᱢᱤ ᱟᱹᱜᱩ ᱠᱮᱭᱟ
ᱩᱸ ᱱᱚᱣᱟ ᱨᱮᱱᱟᱜ ᱮᱱᱮᱢ
ᱦᱳᱭ ᱠᱟᱴᱤᱡ
ᱱᱚᱝᱠᱟ ᱧᱮᱞ ᱞᱮᱠᱷᱟᱱ ᱟᱵᱚ ᱡᱩᱫᱤ ᱵᱚᱱ ᱧᱮᱞᱟ ᱮ ᱢᱟᱲᱟᱝ ᱥᱮᱫ ᱠᱷᱚᱱᱟᱜ ᱡᱩᱫᱤ ᱧᱮᱞ ᱦᱩᱭᱩᱜᱼᱟ
ᱡᱟᱦᱟᱸ ᱞᱮᱠᱟ ᱥᱮᱫᱟᱭ ᱫᱚ ᱟᱵᱚ ᱡᱚᱠᱷᱚᱱ ᱪᱮᱫ ᱦᱚᱸ ᱚᱲᱟᱜ ᱫᱩᱣᱟᱹᱨ ᱠᱚ ᱵᱟᱝ ᱛᱟᱦᱮᱸ ᱠᱟᱱᱟ ᱛᱚ ᱩᱱ ᱚᱠᱛᱚ ᱪᱤᱠᱟᱹᱜ ᱠᱟᱱᱟ ᱩᱱᱫᱚ ᱢᱟᱱᱢᱤ ᱠᱚ ᱟᱵᱚ ᱤᱭᱟᱹᱭᱮᱫ ᱛᱟᱦᱮᱫ ᱟᱵᱚᱱ ᱩᱱᱫᱚ ᱥᱩᱫᱷᱩ ᱡᱚᱢᱟᱜ ᱯᱟᱸᱡᱟ ᱨᱮᱜᱮ ᱵᱚᱱ ᱛᱟᱦᱮᱸ ᱠᱟᱱᱟ᱾ ᱛᱟᱦᱚᱞᱮ ᱫᱤᱱᱟᱹᱢ ᱦᱤᱞᱳᱜ ᱡᱚᱢᱟᱜ ᱚᱠᱟᱨᱮ ᱧᱟᱢᱚᱜᱼᱟ? ᱴᱷᱮ
ᱦᱳᱭ
ᱤᱱᱟᱹ ᱜᱮᱵᱚᱱ ᱯ ᱚᱱᱟ ᱛᱟᱭᱚᱢ ᱪᱤᱠᱟᱭᱮᱱᱟ ᱡᱚᱠᱷᱚᱱ ᱜᱮ ᱜᱟᱯᱟᱜ ᱡᱚᱢᱟᱜ ᱛᱮᱦᱮᱧ ᱫᱚᱵᱚᱱ ᱡᱚᱜᱟᱲᱼᱼ ᱫᱟᱲᱮᱭᱟᱜ ᱠᱟᱱ ᱜᱮ ᱚᱱᱠᱟ ᱵᱚᱱ ᱥᱮᱬᱟ ᱠᱮᱫᱟ ᱚᱱᱟᱼᱼ ᱛᱟᱭᱚᱢ ᱠᱷᱚᱱᱟᱜ ᱜᱮ ᱱᱚᱝᱠᱟ ᱫᱤᱱᱟᱹᱢ ᱫᱤᱱᱟᱹᱢ ᱛᱮ ᱱᱚᱜ-ᱚᱭ ᱱᱤᱛᱚᱜ ᱨᱮᱵᱚᱱ ᱦᱮᱡ ᱟᱠᱟᱱᱟ ᱱᱤᱛᱚᱜ ᱫᱚ ᱪᱤᱠᱟᱹᱜ ᱠᱟᱱᱟ ᱱᱤᱛᱚᱜ ᱫᱚ ᱟᱭᱢᱟ ᱞᱮᱠᱟᱱᱟᱜ ᱜᱮ᱾ ᱡᱟᱦᱟᱸ ᱨᱮ᱾ ᱠᱤᱨᱤᱱ ᱟᱠᱷᱨᱤᱧ ᱨᱮᱱᱟᱜ ᱢᱮᱜᱴᱟᱝ ᱱᱤᱭᱩ ᱤᱭᱟᱹ ᱱᱤᱱᱛᱚᱜ ᱫᱚ ᱚᱱᱠᱟᱱᱟᱜ ᱥᱤᱪᱩᱭᱮᱥᱚᱱ ᱦᱮᱡ ᱠᱟᱱᱟ ᱛᱟᱦᱚᱞᱮ ᱚᱱᱟ ᱠᱷᱟᱹᱛᱤᱨ ᱛᱮ ᱵᱮᱠ ᱥᱟ ᱦᱚᱸ ᱫᱚᱨᱠᱟᱨ ᱠᱟᱱᱟ ᱥᱩᱫᱩ ᱵᱮᱯ ᱥᱟ ᱠᱚᱢᱟ ᱡᱚᱛᱚ ᱜᱮ, ᱟᱫᱚ ᱪᱮᱜ ᱞᱮᱠᱟ ᱱᱚᱣᱟ ᱟ ᱵᱚᱣᱟᱜ ᱫᱚ ᱢᱩᱞ ᱩᱫᱽᱫᱮᱥᱥᱚ ᱫᱚ ᱪᱮᱫ ᱟᱵᱚ ᱪᱮᱫ ᱞᱮᱠᱟ ᱠᱟᱛᱮᱜ ᱵᱚᱱ ᱵᱟᱧᱪᱟᱜᱼᱟ ᱦᱮᱸ ᱥᱮ ᱪᱮᱫ ᱞᱮᱠᱟ ᱠᱟ ᱛᱮ ᱵᱟᱨ ᱵᱮᱲᱟ ᱟᱵᱚ ᱡᱚᱢᱟᱜ ᱵᱚᱱ ᱧᱟᱢ ᱫᱟᱲᱮᱭᱟᱜᱼᱟ ᱟᱵᱚᱣᱟᱜ ᱨᱮᱸᱜᱮᱡ ᱪᱮᱫ ᱞᱮᱠᱟ ᱛᱮᱵᱚᱱ ᱪᱟᱵᱟᱭᱟ ᱟᱵᱚ ᱩᱫᱽᱫᱮᱥᱥᱚ ᱫᱚ ᱱᱚᱣᱟ ᱠᱟᱱᱟ᱾ ᱛᱟᱦᱚᱞᱮ ᱱᱚᱣᱟ ᱞᱟᱹᱜᱤᱫ ᱛᱮ ᱟᱵᱚ ᱡᱟᱦᱟᱸ ᱞᱮᱠᱟ ᱠᱟᱛᱮᱜ ᱜᱮ ᱟᱵᱚ ᱤᱭᱟᱹ ᱦᱩᱭᱩᱜ ᱛᱟᱵᱚᱱᱟ᱾ ᱢᱟᱱᱮ ᱚᱱᱟ ᱛᱮᱭᱟᱨ ᱦᱳᱭᱳᱜ ᱛᱟᱵᱚᱱᱟ ᱚᱱᱟ ᱡᱟᱭᱜᱟ ᱛᱮᱭᱟᱨ ᱦᱳᱭᱳᱜ ᱛᱟᱵᱚᱱᱟ ᱢᱮᱱ ᱠᱷᱟᱱ ᱚᱱᱟ ᱫᱚ ᱥᱚᱛ ᱵᱷᱟᱵᱽ ᱛᱮ ᱦᱮᱸ ᱡᱟᱦᱟᱸᱭ ᱮᱲᱮ ᱠᱟᱛᱮᱫ ᱥᱮ ᱱᱚᱠᱟ ᱫᱚ ᱵᱮᱵᱥᱟ ᱦᱚᱸ ᱮᱲᱮ ᱞᱮᱠᱟ ᱜᱮ ᱢᱮᱱ ᱠᱷᱟᱱ ᱮ ᱟᱢ ᱦᱚᱛᱚᱢ ᱠᱷᱟᱴᱟᱜ ᱠᱟᱱᱟ ᱥᱮ ᱟᱢ ᱡᱩᱫᱤ ᱢᱮᱫ ᱴᱟᱝ ᱡᱟᱦᱟᱱᱟᱜ ᱡᱩᱫᱤᱢ ᱵᱮᱵᱥᱟᱭᱟ ᱮᱸᱰᱮ ᱠᱷᱟᱱ ᱫᱚ ᱱᱚᱣᱟ ᱟᱢᱮᱢ ᱠᱷᱟᱴᱟᱜ ᱠᱟᱱᱟ ᱛᱟᱦᱚᱞᱮ ᱟᱢᱟᱜ ᱡᱟᱦᱟᱸ ᱠᱩᱲᱟᱹᱭ ᱦᱮ ᱵᱟᱢ ᱠᱟᱹᱢᱤ ᱮᱫᱟ ᱫᱩᱲᱩᱵ ᱠᱚᱸᱜ ᱠᱟᱱᱟᱢ ᱥᱟᱨᱟ ᱫᱤᱱ ᱛᱟᱦᱚᱞᱮ ᱚᱱᱟ ᱛᱚ ᱦᱩᱭᱩᱜ ᱜᱮᱭᱟ ᱠᱚᱢ ᱛᱮᱢ ᱟᱹᱜᱩᱭᱟ ᱰᱷᱮᱨ ᱛᱮᱢ ᱟᱠᱷᱨᱤᱧᱟ ᱚᱱᱟ ᱫᱚ ᱦᱩᱭᱩᱜ ᱜᱮᱭᱟ ᱚᱱᱟ ᱫᱚ᱾ ᱪᱮᱫ ᱦᱚᱸ ᱵᱟᱝ ᱠᱟᱱᱟ ᱦᱮᱸ ᱚᱱᱟ ᱞᱟᱹᱜᱤᱫ ᱛᱮᱜᱮ ᱟᱢ ᱦᱚᱸᱰᱮ ᱢᱮᱱᱟᱜ ᱢᱮᱭᱟ ᱟᱢ ᱵᱟᱢ ᱠᱟᱹᱢᱤ ᱫᱟ ᱚᱱᱟ ᱦᱚᱛᱮᱡ ᱛᱮᱜᱮ ᱱᱚᱰᱮ ᱢᱮᱱᱟᱜ ᱟᱠᱟᱜ ᱢᱮᱭᱟ᱾ ᱠᱟᱹᱢᱤ ᱞᱮᱠᱷᱟᱱ ᱚᱱᱟ ᱚᱱᱠᱟ ᱚᱱᱠᱟ ᱫᱚ ᱵᱟᱝ ᱦᱩᱭ ᱠᱚᱜᱼᱟ᱾
ᱦᱳᱭ ᱦᱳᱭ ᱟᱫᱚ ᱦᱚᱸᱜᱼᱚᱭ ᱡᱟ ᱦᱮᱸ ᱟᱵᱚᱣᱟᱜ ᱦᱚᱸᱜᱼᱚᱭ ᱯᱚᱨᱚᱵᱽ ᱯᱟᱛᱟ ᱠᱚᱨᱮ ᱟᱵᱚᱣᱟᱜ ᱥᱟᱹᱨᱤ ᱜᱮ ᱟᱵᱚᱨᱮᱱ ᱦᱚᱸ ᱟᱹᱰᱤ ᱦᱚᱲ ᱜᱮ ᱫᱚᱠᱟᱱ ᱠᱚᱠᱚ ᱤᱫᱤᱭ ᱫᱟ᱾ ᱦᱚᱸᱜᱼᱚᱭ ᱯᱟᱹᱧᱪᱤ ᱯᱟᱹᱧᱪᱤ ᱜᱮᱸᱫᱟᱜ ᱯᱟᱹᱧᱪᱤ ᱫᱷᱩᱛᱤ ᱦᱚᱸᱜᱼᱚᱭ ᱱᱚᱣᱟ ᱚᱱᱟ ᱠᱚ ᱟᱨᱚ ᱟᱵᱚᱣᱟᱜ ᱥᱟᱱᱛᱟᱲ ᱠᱚᱣᱟᱜ ᱟᱨᱚ ᱟᱹᱰᱤ ᱠᱤᱪᱷᱩ ᱡᱤᱱᱤᱥ ᱯᱟᱹᱛᱤ ᱢᱮᱱᱟᱜᱼᱟ, ᱮᱸ ᱫᱤᱭ ᱫᱟᱠᱚ ᱟᱨ ᱥᱟᱹᱨᱤ ᱜᱮ ᱢᱮᱜ ᱴᱟᱝ ᱵᱮᱵᱥᱟ ᱢᱮᱜ ᱴᱟᱝ ᱮᱸ ᱤᱧ ᱫᱩᱧ ᱢᱚᱱᱮᱭᱟ ᱪᱟᱹᱠᱨᱤ ᱠᱷᱚᱱ ᱦᱚᱸ ᱟᱹᱰᱤ ᱢᱟᱨᱟᱝ ᱡᱤᱱᱤᱥ ᱠᱟᱱᱟ ᱵᱮᱵᱥᱟ᱾
ᱦᱮᱸ ᱢᱟᱨᱟᱝ ᱠᱟᱱᱟ ᱪᱟᱹᱠᱨᱤ ᱫᱚ ᱪᱮᱫ ᱪᱟᱹᱠᱨᱤ ᱫᱚ ᱦᱩᱭᱩᱜ ᱠᱟᱱᱟ ᱦᱮᱸ᱾
ᱟᱫᱚ ᱵᱮᱵᱽᱥᱟ ᱨᱮᱫᱚ ᱟᱵᱚ ᱫᱚ ᱢᱮᱜ ᱴᱟᱝ ᱮ ᱤᱭᱟᱹ ᱵᱚᱱ ᱛᱟᱦᱮᱱ ᱠᱟᱱᱟ ᱱᱚᱰᱮ ᱫᱚ ᱢᱮᱜ ᱴᱟᱝ ᱮᱸᱜ ᱚᱱᱟ ᱯᱷᱩᱨᱜᱟᱹᱞ ᱤᱭᱟᱹ ᱞᱮᱠᱟ ᱢᱟᱱᱮ ᱟᱵᱚ ᱫᱚ ᱮᱸ ᱟᱲᱟᱜ ᱚᱠᱚᱭᱟᱜ ᱠᱟᱛᱷᱟ ᱛᱮᱦᱚᱸ ᱟᱵᱚ ᱫᱚ ᱱᱚᱰᱮ ᱫᱚ ᱪᱟᱞᱟᱣ ᱵᱟᱝ ᱦᱳᱭ ᱟᱵᱚᱱᱟ᱾ ᱵᱮᱵᱽᱥᱟ ᱨᱮᱱ ᱦᱚ ᱤᱭᱟᱹ ᱫᱚ ᱢᱟᱹᱞᱤᱠ ᱫᱚ ᱟᱢᱜᱮᱢ ᱦᱩᱭᱩᱜᱼᱟ ᱟᱨ ᱟᱢᱜᱮᱢ ᱪᱟᱞᱟᱣ-ᱟ᱾ ᱦᱚᱜᱼᱚ ᱱᱟ ᱢᱮᱜ ᱴᱟᱝ ᱟᱹᱰᱤ ᱢᱟᱨᱟᱝ ᱤᱭᱟᱹ ᱱᱚᱰᱮ ᱫᱚ ᱧᱟᱢᱚᱜ ᱠᱟᱱᱟ ᱟᱨ ᱛᱟᱨᱯᱚᱨ ᱟᱨᱚ ᱚᱱᱠᱟ ᱜᱮ ᱱᱚᱰᱮ ᱠᱷᱚᱱ ᱫᱚ ᱟᱸ ᱟᱡᱽ ᱡᱩᱫᱤᱢ ᱨᱚᱪᱠᱟᱨᱟ ᱛᱟᱦᱚᱞᱮ ᱟᱹᱰᱤ ᱰᱷᱮᱨ ᱦᱳᱭᱳᱜ ᱛᱟᱢᱟ᱾ ᱟ ᱵᱟᱠᱷᱟᱡ ᱠᱚᱢ ᱦᱚᱸ ᱦᱳᱭ ᱫᱟᱲᱮ ᱟᱛᱟᱢᱟ ᱱᱚᱝᱠᱟ᱾ ᱟᱨ ᱞᱟᱜᱟᱣ ᱛᱟᱦᱮᱸ ᱞᱮᱱᱠᱷᱟᱱ ᱫᱚ ᱰᱷᱮᱨ ᱜᱮ ᱦᱳᱭᱳᱜ ᱛᱟᱢᱟ᱾
ᱦᱳᱭ ᱦᱳᱭ᱾ ᱟᱫᱚ ᱪᱮᱫ ᱞᱮᱠᱟ ᱠᱟᱱᱟ ᱱᱚᱦ-ᱰᱮ ᱚᱱᱮ ᱟᱵᱚᱣᱟᱜ ᱢᱩᱲᱩᱫ ᱩᱫᱽᱫᱮᱥᱥᱚ ᱫᱚ ᱚᱱᱟ ᱨᱮᱜᱮ ᱦᱤᱡᱩᱜᱼᱟ ᱡᱮ ᱟᱵᱚ ᱨᱮᱸᱜᱮᱡ ᱪᱮᱫᱠᱟ ᱞᱮᱠᱟ ᱛᱮ ᱵᱚᱱ ᱪᱟᱵᱟᱭᱟ ᱵᱟᱨ ᱵᱮᱲᱟ ᱡᱚᱢᱟᱜ ᱪᱤᱠᱟᱹ ᱛᱮᱵᱚᱱ ᱡᱩᱴᱟᱹᱣᱼᱟ᱾ ᱟᱫᱚ ᱚᱰᱮ ᱪᱟᱹᱠᱨᱤ ᱫᱚ ᱪᱮᱱ? ᱪᱟᱹᱠᱨᱤ ᱡᱩᱫᱤ ᱵᱚᱱ ᱧᱮᱞᱟ ᱱᱚᱝᱠᱟ ᱮᱸᱰᱮ ᱠᱷᱟᱱ ᱫᱚ ᱪᱮᱫ ᱪᱤᱠᱟᱹᱜᱼᱟ ᱢᱟᱱᱮ ᱱᱚᱣᱟ ᱡᱩᱫᱤ ᱵᱚᱱ ᱧᱮᱞ ᱚᱱᱟ ᱱᱚᱣᱟ ᱨᱮᱱᱟᱜ ᱮ ᱚᱵᱷᱟᱨ ᱦᱤᱭᱩ ᱪᱟᱹᱠᱨᱤ ᱫᱚ ᱦᱩᱭᱩᱜ ᱠᱟᱱᱟ ᱪᱮᱫ? ᱡᱟᱦᱟᱸ ᱠᱟᱹᱢᱤ ᱨᱮ ᱡᱟᱦᱟᱸ ᱠᱚ ᱠᱟᱹᱢᱤ ᱠᱚᱨᱟᱣ ᱞᱟᱜᱟᱜᱼᱟ ᱦᱚᱜᱼᱚᱭ ᱡᱟᱦᱟᱸ ᱞᱮᱠᱟ ᱟᱵᱚ ᱱᱤᱛᱚᱜ ᱵᱷᱟᱨᱚᱛ ᱫᱤᱥᱚᱢ ᱨᱮ ᱢᱮᱱᱟᱜ ᱠᱟᱜ ᱵᱚᱱᱟ ᱦᱮ ᱚ ᱵᱷᱟᱨᱚᱛ ᱫᱤᱥᱚᱢ ᱪᱮᱞᱠᱟ ᱛᱮ ᱪᱟᱞᱟᱣ ᱦᱳᱭᱳᱜᱼᱟ ᱦᱮᱸ, ᱦᱚᱲ ᱪᱮᱫᱠᱟ ᱠᱟᱛᱮ ᱥᱟᱢᱴᱟᱣ ᱠᱟᱛᱮ ᱫᱚᱦᱚ ᱠᱚ ᱦᱩᱭᱩᱜᱼᱟ ᱱᱚᱣᱟ ᱯᱩᱨᱟᱹ ᱵᱷᱟᱨᱚᱛ ᱫᱤᱥᱚᱢ ᱪᱟᱞᱟᱣ ᱞᱟᱹᱜᱤᱫ ᱛᱮ ᱡᱟᱦᱟᱸ ᱠᱚ ᱠᱟᱹᱢᱤ ᱞᱟᱜᱟᱜᱼᱟ
ᱱᱚᱣᱟ ᱠᱚ ᱠᱟᱹᱢᱤ ᱞᱟᱹᱜᱤᱫ ᱛᱮ ᱦᱚᱲ ᱠᱚ ᱞᱟᱜᱟᱜᱼᱟ ᱛᱟᱦᱞᱮ ᱱᱚᱰᱮ ᱫᱚ ᱪᱤᱠᱟᱹᱜ ᱠᱟᱱᱟ ᱟᱵᱚᱣᱟᱜ ᱥᱚᱢᱟᱡ ᱡᱮᱢᱚᱱ ᱟᱵᱚ ᱛᱮᱵᱚᱱ ᱵᱮᱱᱟᱣ ᱨᱟᱠᱟᱵ ᱟ ᱦᱮᱸ ᱟᱵᱚᱣᱟᱜ ᱥᱟᱶᱛᱟ ᱨᱮ ᱟᱵᱚ ᱟᱵᱚ ᱞᱮᱠᱟ ᱱᱟᱜ ᱟᱹᱨᱤ ᱵᱚᱱ ᱛᱮᱭᱟᱨ ᱟᱵᱚᱱ ᱪᱮᱫ ᱞᱮᱠᱟᱛᱮ ᱱᱟᱯᱟᱭ ᱵᱚᱱ ᱛᱟᱦᱮᱱᱟ ᱱᱚᱝᱠᱟ ᱜᱮ ᱱᱚᱣᱟ ᱦᱚᱸ ᱢᱮᱫ ᱴᱟᱝ ᱢᱮᱫ ᱴᱟᱝ ᱥᱟᱶᱛᱟ ᱞᱮᱠᱟ ᱜᱮ ᱡᱩᱫᱤ ᱵᱚᱱ ᱧᱮᱞᱟ ᱦᱮᱸ ᱢᱟᱱᱮ ᱯᱩᱨᱟᱹ ᱵᱷᱟᱨᱚᱛ ᱫᱤᱥᱚᱢ ᱟᱨᱠᱤ ᱱᱚᱣᱟ ᱡᱮᱢᱚᱱ ᱪᱮᱫ ᱞᱮᱠᱟ ᱪᱟᱞᱟᱜ ᱠᱟᱱᱟ ᱱᱚᱰᱮ ᱡᱮᱢᱚᱱ ᱟᱵᱚ ᱮᱸᱻ ᱡᱟᱛᱮ ᱮᱴᱟᱜ ᱠᱚ ᱵᱟᱦᱨᱮ ᱠᱷᱚᱱᱟᱜ ᱵᱷᱤᱛᱨᱤ ᱟᱞᱚ ᱠᱚ ᱵᱚᱞᱚ ᱫᱟᱲᱮᱜ ᱚᱱᱟᱛᱮ ᱡᱮ‌ ᱮᱸ ᱱᱩᱠᱩ ᱡᱟᱦᱟᱸᱭ ᱯᱷᱳᱨᱥᱼᱼ ᱠᱚ ᱟᱭᱢᱟ ᱞᱮᱠᱟ ᱫᱚ ᱢᱮᱱᱟᱜ ᱠᱚᱣᱟ᱾
ᱦᱳᱭ᱾
ᱛᱟᱦᱚᱞᱮ ᱱᱚᱸᱰᱮ ᱪᱤᱠᱟᱜ ᱠᱟᱱᱟ ᱛᱟᱦᱞᱮ ᱚᱸᱰᱮ ᱩᱱᱠᱩ ᱥᱟᱶᱛᱮ ᱞᱟᱹᱲᱦᱟᱹ ᱠᱚᱭ? ᱛᱟᱦᱚᱞᱮ ᱱᱚᱣᱟ ᱦᱚᱛᱮᱡ ᱛᱮ ᱱᱚᱜᱼᱚᱸᱭ ᱡᱟᱦᱟᱸ ᱦᱮᱸᱼᱼ ᱤᱥᱠᱩᱞ ᱠᱚ ᱢᱮᱱᱟᱜ ᱟᱠᱟᱫᱟ ᱱᱚᱰᱮ ᱟᱵᱚ ᱵᱷᱟᱨᱚᱛ ᱫᱤᱥᱚᱢ ᱨᱮᱱ ᱜᱮ ᱛᱮᱭᱟᱨ ᱠᱚ ᱦᱚᱭᱩᱜ-ᱟ᱾ ᱚᱱᱟ ᱡᱟᱭᱜᱟ ᱨᱮᱼᱼ ᱠᱚ ᱚᱱᱟ ᱡᱟᱭᱜᱟ ᱨᱮᱞ ᱪᱟᱞ ᱪᱟᱞᱟᱣ ᱞᱟᱹᱜᱤᱫ ᱛᱮᱫᱚ ᱠᱩ ᱡᱟᱦᱟᱸᱭ ᱛᱟᱦᱟᱸᱭ ᱦᱚᱲ ᱫᱚ ᱵᱟᱝ ᱜᱟᱱᱚᱜ-ᱟ ᱦᱮᱸ ᱦᱚᱲᱢᱚ ᱨᱮ ᱫᱟᱲᱮ ᱛᱟᱦᱮᱸᱱ ᱞᱟᱜᱟᱜ-ᱟ᱾ ᱦᱮᱸ ᱦᱟᱛᱟᱝ ᱦᱚᱸ ᱞᱟᱥᱮᱨ ᱛᱟᱦᱮ ᱞᱟᱜᱟ ᱟ ᱛᱚᱵᱮ ᱟᱹᱱᱤᱡ ᱜᱮ ᱚᱸᱰᱮᱢ ᱪᱟᱞᱟᱣ ᱫᱟᱲᱮᱭᱟᱜᱼᱟ ᱦᱮ ᱚᱱᱟ ᱞᱮᱠᱟᱛᱮ ᱟᱵᱚ ᱵᱚᱱ ᱛᱟᱦᱚᱞᱮ ᱪᱤᱠᱟᱜ ᱠᱟᱱᱟ ᱢᱮᱜᱴᱟᱝ ᱮᱥᱴᱮᱯ ᱵᱟᱭ ᱮᱥᱴᱮᱯ ᱵᱷᱟᱵᱽ ᱛᱮᱼᱼ ᱢᱤᱫᱴᱟᱝ ᱢᱟᱹᱱᱢᱤ ᱠᱚ ᱛᱮᱭᱟᱨ ᱤᱫᱤᱜ᱾ ᱟᱵᱚ ᱛᱮ ᱟᱵᱚ ᱪᱮᱜ ᱞᱮᱠᱟ ᱛᱮ ᱵᱩᱱ ᱨᱩᱠᱷᱤᱭᱟᱹ ᱵᱩᱱ ᱛᱟᱦᱮᱸ ᱫᱟᱲᱮᱭᱟᱜ-ᱟ ᱦᱮᱸ᱾
ᱦᱚᱭ ᱠᱟᱢᱤ ᱫᱚ ᱠᱟᱢᱤ ᱫᱚ ᱡᱟᱦᱟᱸ ᱞᱤᱧ ᱞᱟᱹᱭ ᱠᱮᱫᱟ ᱪᱟᱠᱨᱤ ᱡᱟᱦᱟᱸᱧ ᱞᱟᱹᱭ ᱫᱟ ᱪᱟᱠᱼᱼ ᱪᱟᱹᱠᱨᱤ ᱦᱚᱸ ᱵᱟᱲᱤᱡ ᱫᱚ ᱵᱟᱝ ᱠᱟᱱᱟ ᱟᱨ ᱱᱚᱣᱟ ᱵᱮᱵᱽᱥᱟ ᱦᱚᱸ ᱵᱟᱲᱤᱡ ᱫᱚ ᱵᱟᱝ ᱠᱟᱼᱼ
ᱦᱮᱸ ᱟᱫᱚ ᱪᱮᱜ ᱠᱟᱼᱼ ᱚᱱᱟ ᱫᱚ ᱯᱩᱨᱟᱹ ᱢᱤᱫᱴᱟᱝ ᱥᱚᱨᱠᱟᱨ ᱪᱮᱛᱟᱱ ᱨᱮ ᱢᱤᱫᱴᱟᱝ ᱩᱱᱤᱭᱟᱜ ᱢᱤᱫᱴᱟᱝ ᱫᱟᱭᱤᱛᱛᱚ ᱟᱨ ᱵᱮᱵᱽᱥᱟ ᱫᱚ ᱪᱤᱠᱟᱜ ᱠᱟᱱᱟᱼᱼ ᱱᱚᱣᱟ ᱫᱚ ᱵᱟᱝ ᱵᱷᱟᱞᱤᱭᱟ ᱚᱱᱠᱟ ᱞᱮᱠᱟ ᱱᱟᱜ ᱜᱮ ᱠᱟᱱᱟ ᱚᱱᱠᱟ ᱞᱮᱠᱟ ᱜᱮ ᱟᱫᱚᱼᱼ ᱱᱤᱛᱩᱜ ᱪᱤᱠᱟ ᱟᱠᱟᱱᱟ ᱵᱮᱵᱽᱥᱼᱼ ᱟᱸᱻ ᱠᱟᱹᱴᱤᱡ ᱟᱞᱟᱫᱟ ᱧᱚᱜ ᱜᱮᱭᱟ ᱡᱮ ᱦᱮᱛᱩ ᱱᱚᱣᱟ ᱫᱚ ᱱᱤᱡᱮᱨᱟᱜ ᱠᱮᱨᱤᱭᱟᱹ ᱤᱭᱟᱹ ᱠᱟᱱᱟ ᱟᱨ ᱦᱟᱱᱟ ᱫᱚ ᱢᱮᱜᱴᱟᱝᱼᱼ ᱢᱤᱫᱴᱟᱝ ᱴᱟᱭᱤᱢ ᱢᱤᱫᱴᱟᱝ ᱟᱵᱚᱣᱟᱜ ᱢᱟᱱᱮ ᱚᱵᱷᱟᱥ ᱢᱤᱫᱴᱟᱝ ᱦᱩᱭ ᱠᱟᱱᱟ ᱡᱟᱦᱟᱸ ᱫᱚᱼᱼ ᱦᱮᱸ ᱱᱚᱝᱠᱟ ᱱᱟᱜᱼᱼ ᱠᱟᱱᱟ ᱡᱮ ᱵᱟᱝ ᱢᱟ ᱩᱱᱤ ᱫᱚᱻᱢᱮ ᱥᱮ ᱱᱟᱹᱭ ᱦᱮᱸ ᱪᱟᱹᱠᱨᱤ ᱭᱟᱭ ᱱᱚᱝᱠᱟ ᱦᱩᱸ᱾ ᱟᱨ ᱱᱚᱣᱟ ᱛᱮᱦᱚᱸ ᱵᱟᱝ ᱵᱟᱹᱲᱤᱡ-ᱟ᱾ ᱩᱫᱽᱫᱮᱥᱚ ᱫᱚ ᱠᱟᱱᱟ ᱟᱵᱚᱣᱟᱜ ᱞᱟᱡ ᱨᱮᱸᱜᱮᱡ ᱞᱟᱹᱜᱤᱫ ᱚᱱᱟ ᱱᱚᱶᱟ ᱫᱚ ᱪᱤᱠᱟᱜ-ᱟ᱾ ᱦᱚᱲ ᱦᱚᱭᱛᱚ ᱦᱟᱛᱟᱭ ᱫᱟᱠᱚ ᱵᱟᱝ ᱠᱚ ᱦᱟᱛᱟ ᱭᱮᱫᱟ᱾ ᱱᱚᱜ-ᱱᱚᱣᱟ ᱪᱮᱛᱟᱱ ᱨᱮ ᱰᱤᱯᱮᱱᱰᱚᱜ-ᱟ ᱟᱨ ᱦᱟᱱᱟ ᱴᱟᱜ ᱫᱚ ᱟᱢ ᱦᱚᱲ ᱚᱠᱚᱭ ᱪᱮᱜ ᱮ ᱦᱟᱛᱟᱣᱼᱼ ᱠᱮᱫᱟ ᱥᱮ ᱵᱟᱭ ᱦᱟᱛᱟᱣ ᱠᱮᱫᱟ ᱚᱱᱟ ᱫᱚ ᱵᱟᱝ ᱟᱢ ᱠᱟᱹᱢᱤ ᱢᱮ ᱟᱢᱟᱜ ᱠᱩᱲᱟᱹ ᱮᱭᱢ ᱧᱟᱢᱟ᱾ ᱱᱚᱣᱟ ᱜᱮ ᱰᱤᱯᱷᱟᱨᱮᱱᱥ ᱫᱚ ᱵᱟᱠᱷᱟᱱ ᱛᱚ ᱱᱚᱝᱠᱟ ᱫᱚ ᱰᱤᱯᱷᱟᱨᱮᱱᱥ ᱵᱟᱹᱱᱩᱜ ᱟᱠᱟᱫᱟ᱾
ᱦᱳᱭ ᱟᱫᱚᱼᱼ ᱟᱫᱚ ᱟᱹᱰᱤ ᱦᱚᱲ ᱜᱮ ᱟᱫᱚ ᱦᱚᱸᱜ-ᱚᱱᱟ ᱤᱭᱟᱹ ᱠᱷᱟᱹᱛᱤᱨᱼᱼ ᱟᱫᱚ ᱦᱚᱸᱜ-ᱚᱭ ᱡᱮ ᱦᱚᱸᱜ-ᱚᱭ ᱟᱵᱚ ᱦᱚᱸᱜ-ᱚᱭ ᱪᱟᱠᱨᱤ ᱵᱟᱵᱚᱱ ᱧᱟᱢ ᱫᱟ ᱵᱟᱵᱚᱱ ᱤᱭᱟᱹᱭᱮᱫᱟ ᱠᱤᱱᱛᱩ ᱟᱵᱚ ᱦᱚᱸᱼᱼ ᱚᱱᱟ ᱩᱢ‌ ᱤᱭᱟᱹ ᱠᱟᱛᱮᱫ ᱦᱚᱸ ᱢᱤᱫᱴᱟᱝ ᱢᱚᱱᱮ ᱠᱮᱴᱮᱡ ᱠᱟᱛᱮᱜ ᱦᱚᱸ ᱟᱵᱚ ᱢᱤᱫᱴᱟᱝ ᱵᱮᱵᱽᱥᱟ ᱨᱮ ᱵᱟᱵᱚᱱ ᱟᱬᱜᱚᱱ ᱠᱟᱱᱟ᱾ ᱱᱚᱣᱟ ᱠᱚᱦᱚᱸ ᱟᱵᱚᱣᱟᱜ ᱫᱚ ᱢᱮᱜᱴᱟᱝ ᱵᱷᱩᱞ ᱠᱟᱱ ᱛᱟᱵᱚᱱᱟ᱾ ᱵᱟᱠᱷᱟᱡ ᱫᱚ ᱟᱫᱚ ᱟᱵᱚ ᱫᱚᱵᱚᱱ ᱤᱭᱟᱹᱜ ᱠᱟᱱᱟ ᱦᱚᱸᱜ-ᱚᱭ ᱦᱟᱥᱟ ᱡᱟᱭᱜᱟ ᱢᱮᱱᱟᱜ ᱛᱤᱧᱟᱼᱼᱹ ᱛᱟᱦᱚᱞᱮ ᱤᱧ ᱫᱚ ᱤᱭᱟᱹ ᱱᱚᱱᱰᱮ ᱜᱮ ᱦᱩᱲᱩ ᱨᱚᱦᱚᱭ ᱠᱟᱛᱮᱜ ᱥᱮ ᱤᱭᱟᱹ ᱠᱟᱛᱮᱜ ᱤᱧ ᱡᱚᱢᱟ᱾ ᱚᱱᱟ ᱠᱚᱫᱚ ᱢᱟ ᱢᱮᱱᱟᱜ ᱛᱟᱵᱚᱱ ᱜᱮᱭᱟ ᱚᱱᱟ ᱠᱚᱫᱚ ᱟᱨ ᱦᱚᱸᱜ-ᱚ ᱱᱚᱝᱠᱟ ᱱᱟᱜ ᱡᱩᱫᱤᱼᱼ ᱵᱮᱵᱽᱥᱟ ᱴᱮᱯᱥᱟ ᱡᱩᱫᱤ ᱱᱚᱜ-ᱚᱝᱠᱟ ᱡᱩᱫᱤ ᱵᱚᱱ ᱠᱟᱢᱤ ᱠᱮᱭᱟ ᱛᱟᱦᱚᱞᱮ ᱚᱱᱟ ᱠᱚᱦᱚᱸ ᱟᱰᱤ ᱜᱮ ᱱᱟᱯᱼᱼ
ᱦᱮᱸ ᱚᱱᱟ ᱢᱟ ᱱᱟᱯᱟᱭ ᱠᱚᱜ ᱜᱮᱭᱟ ᱟ ᱦᱮᱸ᱾ ᱟᱫᱚ ᱟᱵᱚᱣᱟᱜ ᱛᱚ ᱵᱮᱵᱽᱥᱟ ᱦᱚᱸ ᱫᱚᱨᱠᱟᱨ ᱠᱟᱱᱟ ᱪᱮᱫᱟᱜ ᱥᱮ ᱮᱸ ᱡᱟᱦᱟᱸᱱᱼᱼ ᱟᱵᱚᱣᱟᱜᱼᱼ ᱡᱮ ᱤᱭᱟᱹ ᱞᱟᱹᱜᱤᱫ ᱛᱮ ᱦᱮᱸ ᱟᱵᱚᱣᱟᱜᱼᱼ ᱢᱟᱱᱮ ᱡᱟᱦᱟᱸ ᱠᱚ ᱫᱤᱱᱟᱹᱢ ᱫᱤᱱ ᱞᱟᱜᱟᱜ- ᱟ ᱡᱟᱦᱟᱸ ᱞᱮᱠᱟ ᱟᱵᱚᱣᱟᱜ ᱦᱚᱨᱚᱜ ᱦᱮᱸ᱾ ᱥᱮ ᱚᱱᱠᱟ ᱱᱟᱜ ᱡᱟᱦᱟᱸ ᱠᱚ ᱢᱮᱱᱟᱜ ᱟᱠᱟᱫᱟ ᱛᱚ ᱱᱚᱶᱟ ᱠᱚ ᱛᱟᱞᱟ ᱜᱮᱸᱭᱫ ᱼᱼ ᱛᱟᱦᱚᱞᱮ ᱱᱚᱣᱟ ᱠᱚ ᱞᱟᱜᱤᱫ ᱛᱮ ᱦᱮᱸ ᱟᱵᱚ ᱫᱚ ᱵᱮᱵᱽᱥᱟ ᱦᱚᱸ ᱞᱟᱜᱟᱣ ᱵᱚᱱᱟ᱾
ᱱᱚᱜ-ᱚᱭ ᱫᱮᱠᱚ ᱫᱚ ᱡᱮᱞᱮᱠᱼᱼ ᱠᱚ ᱧᱮᱞ ᱦᱩᱭᱩᱜ ᱠᱟᱱᱟ ᱫᱮᱠᱚ ᱠᱟᱹᱴᱤᱡ ᱠᱟᱹᱴᱤᱡ ᱠᱷᱚᱱ ᱜᱤᱫᱽᱨᱟᱹ ᱜᱤᱫᱽᱨᱟᱹ ᱠᱷᱚᱱ ᱠᱚᱼᱼ ᱵᱮᱵᱽᱥᱟ ᱨᱮᱠᱚ ᱪᱷᱩᱴᱟᱹᱜ ᱠᱟᱱᱟ ᱧᱮᱞ ᱠᱮᱫᱟ ᱠᱚᱼᱼ ᱚᱞ ᱯᱟᱲᱦᱟᱣ ᱚᱞᱚᱜ ᱯᱟᱲᱦᱟᱜ ᱵᱟᱝ ᱜᱟᱱ ᱞᱮᱱᱟ ᱦᱳᱭ ᱛᱚ ᱟᱡ ᱵᱟᱵᱟᱣᱟᱜ ᱡᱟᱦᱟᱸ ᱜᱮ ᱢᱤᱫ ᱢᱤᱫᱴᱟᱝ ᱵᱮᱵᱽᱥᱟ ᱛᱟᱦᱮᱸ ᱠᱟᱱ ᱛᱟᱭᱟ ᱤᱭᱟᱹ ᱛᱟᱦᱮᱸ ᱠᱟᱱ ᱛᱟᱭᱟ ᱟᱫᱚ ᱩᱱᱤ ᱚᱸᱰᱮ ᱛᱚᱠᱷᱚᱱ ᱟᱫᱚ ᱩᱱᱤ ᱜᱤᱫᱽᱨᱟᱹ ᱟᱫᱚᱭ ᱧᱮᱞᱮ ᱠᱟᱱᱟ ᱱᱚᱝᱠᱟ ᱚᱱᱠᱟ ᱜᱤᱫᱽᱨᱟᱹᱭ ᱯᱟᱲᱦᱟᱜ ᱠᱟᱱᱟ ᱴᱷᱤᱠ ᱜᱮᱭᱟ ᱡᱚᱠᱷᱚᱱ ᱜᱮ ᱜᱤᱫᱽᱨᱟᱹ ᱵᱟᱭ ᱫᱟᱲᱮ ᱭᱟᱫᱟ ᱟᱫᱚ ᱩᱱ ᱚᱠᱛᱚ ᱫᱚ ᱟᱫᱚ ᱩᱱᱤ ᱫᱚ ᱟᱫᱚ ᱟᱭᱟᱜ ᱚᱱᱟ ᱵᱮᱵᱽᱥᱟ ᱨᱮᱱᱟᱜ ᱡᱚᱛᱚ ᱛᱚ ᱱᱤᱭᱚᱢ ᱠᱟᱱᱩᱱ ᱠᱚ ᱟᱫᱚᱭ ᱥᱮᱬᱟ ᱤᱫᱤᱭᱟᱭ ᱠᱟᱱᱟ ᱩᱱᱠᱩ ᱫᱚ ᱩᱱᱠᱩ ᱫᱚ ᱟᱵᱚ ᱫᱚ ᱫᱤᱠᱳ ᱫᱚ ᱥᱟᱹᱨᱤᱜᱮ ᱧᱮᱞ ᱛᱮᱫᱚ ᱚᱱᱠᱟ ᱜᱮ ᱧᱮᱞᱚᱜᱚᱜ ᱠᱟᱱᱟ ᱫᱤᱠᱩ ᱫᱚ ᱵᱮᱵᱽᱥᱟ ᱫᱚᱠᱚ ᱵᱮᱵᱽᱥᱟᱭᱮᱫ ᱜᱮᱭᱟ ᱡᱟᱦᱟᱸᱱᱟᱜ ᱵᱟᱝ ᱡᱟᱦᱟᱸᱱᱟᱜ ᱵᱮᱵᱽᱥᱟᱭᱮᱫ ᱜᱮᱭᱟ ᱠᱚ
ᱪᱟᱜ ᱠᱟᱱᱟ ᱩᱱᱠᱩ ᱫᱚ ᱚᱱᱟ ᱠᱟᱛᱷᱟ ᱜᱤᱵᱮᱱ ᱞᱟᱹᱭ ᱠᱮᱫᱟ ᱮᱸᱜ᱾ ᱦᱳᱭ ᱡᱚᱠᱷᱚᱱ ᱜᱮ ᱧᱮᱞ ᱫᱟᱭ ᱵᱟᱭ ᱫᱟᱲᱮᱭᱟᱜ ᱠᱟᱱᱟ ᱟᱫᱚ ᱱᱚᱣᱟ ᱴᱟᱜ ᱨᱮ ᱠᱩᱞ ᱠᱟᱭᱟᱭ ᱩᱱᱠᱩ ᱫᱚ ᱠᱟᱹᱴᱤᱡᱼᱼ ᱢᱟᱲᱟᱝ ᱧᱚᱜ ᱠᱚ ᱩᱭᱦᱟᱹᱨ ᱜᱚᱫᱟ ᱟᱹᱰᱤ ᱞᱚᱜᱚᱱ ᱵᱟᱝᱠᱷᱟᱱ ᱫᱚ ᱚᱱᱠᱟ ᱫᱚ ᱵᱟᱝ ᱦᱳᱭᱳᱜᱼᱟ ᱥᱮ ᱟᱵᱚ ᱦᱚᱸ ᱟᱵᱚ ᱦᱚᱸ ᱚᱱᱠᱟ ᱮᱸᱰᱮᱠᱷᱟᱱ ᱟᱵᱚ ᱢᱟᱲᱟᱝ ᱨᱮᱵᱚᱱ ᱩᱭᱦᱟᱹᱨᱟ ᱠᱷᱟᱱ ᱚᱱᱠᱟ ᱴᱟᱠᱟ ᱵᱚᱱ ᱥᱮᱱᱚᱜᱼᱟ ᱦᱸ
ᱦᱳᱭ ᱟᱫᱚ ᱦᱚᱜ-ᱚ ᱱᱟ ᱢᱟᱲᱟᱝ ᱢᱟᱲᱟᱝ ᱦᱚᱜᱼᱱᱟ ᱢᱟᱨᱟᱝ ᱢᱟᱨᱟᱝ ᱦᱚᱜᱼᱚ ᱱᱟ ᱩᱭᱦᱟᱹᱨ ᱜᱮ ᱟᱵᱚᱣᱟᱜ ᱦᱚᱸ ᱞᱟᱹᱠᱛᱤ ᱠᱟᱱ ᱛᱟᱵᱚᱱᱟ ᱵᱟᱠᱷᱟᱱ ᱫᱚ ᱱᱚᱝᱠᱟ ᱚᱠᱟ ᱞᱮᱠᱟᱱ ᱫᱚ ᱥᱩᱫᱷᱩ ᱢᱤᱫᱴᱟᱝ ᱠᱚᱭᱚᱜ ᱠᱟᱛᱮᱜ ᱛᱟᱦᱮᱸ ᱞᱮᱱᱠᱷᱟᱱ ᱫᱚ ᱫᱚ ᱵᱟᱭ ᱜᱟᱱᱚᱜᱼᱟ ᱵᱟᱠᱷᱟᱱ ᱦᱳᱭ ᱟᱫᱚ ᱦᱚᱜᱼᱚ ᱱᱟ ᱜᱮ ᱚᱱᱟ ᱜᱮ ᱤᱧ ᱢᱤᱫ ᱴᱟᱝ ᱢᱮᱥᱮᱡᱽ ᱞᱮᱠᱟ ᱢᱟᱱᱮ ᱟᱞᱟᱝ ᱛᱟᱞᱟᱨᱮ ᱚᱱᱟ ᱜᱚᱞᱯᱚ ᱠᱷᱚᱱᱧ ᱥᱚᱫᱚᱨ ᱠᱮᱫᱟ ᱵᱮᱵᱥᱟ ᱦᱚᱸ ᱵᱷᱟᱜᱮ ᱡᱤᱱᱤᱥ ᱠᱟᱱᱟ